ᱦᱮᱞᱳ ᱦᱮᱞᱳ
ᱟᱸᱡᱚᱢ ᱧᱟᱢᱚᱜ ᱠᱟᱱᱟ
ᱦᱮᱞᱳ ᱦᱮᱸ ᱜᱚᱝᱠᱮ ᱟᱸᱡᱚᱢ ᱧᱟᱢᱚᱜ ᱠᱟᱱᱟ
ᱦᱮᱞᱳ ᱦᱳᱭ ᱟᱸᱡᱚᱢ ᱫᱚ ᱧᱟᱢᱚᱜ ᱠᱟᱱ ᱜᱮᱭᱟ ᱟᱢᱟᱜ ᱨᱚᱲ ᱦᱚᱸ ᱢᱮᱱᱠᱷᱟᱱ ᱛᱷᱚᱲᱟ ᱤᱭᱟᱹ ᱟᱹᱰᱤᱜ ᱵᱟᱹᱭ ᱵᱟᱹᱭ‌ᱛᱮ ᱟᱸᱡᱚᱢᱚᱜ ᱠᱟᱱ ᱛᱟᱢᱟ
ᱱᱤᱛᱚᱜ
ᱛᱷᱚᱲᱟ ᱡᱳᱨ ᱧᱚᱜ ᱮᱢ ᱨᱚᱲ ᱞᱮᱠᱷᱟᱡ ᱵᱷᱟᱹᱜᱤ ᱦᱩᱭᱩᱜᱼᱟ᱾
ᱱᱤᱛᱚᱜ ᱜᱚᱝᱠᱮ
ᱦᱳᱭ ᱦᱳᱭ ᱢᱟ
ᱦᱮᱞᱳ
ᱢᱟ ᱛᱚᱵᱮ ᱞᱟᱹᱭᱢᱮ ᱚᱠᱟ ᱥᱟᱛᱟᱢ ᱱᱤᱭᱟᱹ ᱞᱟᱝ ᱜᱟᱞᱢᱟᱨᱟᱜᱼᱟ᱾
ᱚᱠᱟ ᱥᱟᱛᱟᱢᱮ ᱟᱢᱜᱮ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜ ᱠᱮᱭᱟ
ᱟᱪᱪᱷᱟ ᱴᱷᱤᱠ ᱜᱮᱭᱟ ᱛᱚᱵᱮ ᱱᱤᱛᱚᱜ ᱫᱚᱞᱟᱝ ᱜᱟᱞᱢᱟᱨᱟᱜᱼᱟ ᱱᱚᱣᱟ ᱡᱟᱦᱟᱸ ᱟᱸᱻ ᱦᱚᱲᱢᱚ ᱵᱷᱟᱹᱜᱤ ᱫᱚᱦᱚᱭ ᱞᱟᱹᱜᱤᱫ ᱛᱮ ᱟᱵᱚ ᱪᱤᱫ ᱠᱚ ᱪᱮᱠᱟᱭ ᱫᱚᱨᱠᱟᱨ ᱠᱟᱱᱟ
ᱦᱳᱭ ᱟᱹᱰᱤ ᱱᱟᱯᱟᱭ ᱱᱚᱣᱟ ᱦᱚᱸ ᱟᱹᱰᱤ ᱱᱟᱯᱟᱭ ᱠᱩᱠᱞᱤ ᱠᱟᱱ ᱜᱮᱭᱟ ᱜᱚᱝᱠᱮ ᱛᱟᱦᱚᱞᱮ ᱤᱧ ᱯᱟᱹᱦᱤᱞ ᱜᱤᱧ ᱞᱟᱹᱭ
ᱦᱳᱭ ᱦᱳᱭ ᱠᱩᱠᱞᱤ ᱫᱚ ᱤᱧᱤᱧ ᱫᱚᱦᱚ ᱠᱟᱫᱟ ᱟᱢᱜᱮ ᱞᱟᱹᱭ ᱢᱮ
ᱦᱳᱭ ᱡᱟ ᱦᱚᱲᱢᱚ ᱵᱷᱟᱹᱜᱤ ᱫᱚᱦᱚ ᱞᱟᱹᱜᱤᱫ ᱛᱮ ᱢᱟᱱᱮ ᱟᱵᱚ ᱪᱤᱫ ᱠᱩ ᱠᱚᱨᱟᱣ ᱞᱟᱹᱠᱛᱤ ᱠᱟᱱ ᱛᱟᱵᱚᱱᱟ᱾ ᱚᱱᱮ ᱚᱱᱟ ᱫᱚ ᱢᱟᱱᱮ ᱡᱚᱛᱚ ᱦᱚᱲᱟᱜ ᱜᱮ ᱱᱤᱡᱮ ᱱᱤᱡᱮᱨᱟᱜ ᱦᱚᱲᱢᱚ ᱫᱚᱦᱚ ᱞᱟᱹᱜᱤᱫ ᱠᱚᱨᱟᱣ ᱩᱪᱤᱛ ᱠᱟᱱᱟ ᱱᱤᱭᱟᱹ ᱫᱚ ᱢᱟᱱᱮ ᱟᱵᱽ ᱟᱵᱩ ᱡᱮᱢᱚᱱ ᱦᱚᱲᱢᱚ ᱡᱟᱦᱟᱸ ᱫᱚ ᱨᱩᱣᱟᱹ ᱦᱟᱹᱥᱩ ᱠᱷᱚᱱ ᱵᱟᱧᱪᱟᱣ ᱞᱟᱹᱜᱤᱜ ᱥᱮ ᱦᱚᱲᱢᱚ ᱱᱟᱯᱟᱭ ᱫᱚᱦᱚ ᱞᱟᱹᱜᱤᱜ ᱮᱠ ᱢᱟᱱᱮ ᱠᱷᱮᱞᱚᱜ ᱦᱩᱭᱩᱜ ᱛᱟᱵᱚᱱᱟ ᱠᱷᱮᱞ ᱛᱮ ᱚᱱᱟ ᱫᱚ ᱢᱟᱱᱮ ᱱᱟᱯᱟᱭ ᱛᱟᱦᱮᱱᱟ ᱢᱟᱱᱮ ᱡᱟᱦ ᱩᱱᱟᱹᱜ ᱤᱭᱟᱹ ᱠᱚ ᱵᱟᱝ ᱦᱩᱭᱩᱜ ᱛᱟᱦᱮᱱᱟ ᱛᱟᱨᱯᱚ ᱛᱚᱯᱚᱜ ᱦᱩᱭᱩᱜᱼᱟ ᱛᱩᱯᱚ ᱯᱷᱟᱨᱪᱟᱜ ᱦᱩᱭᱩᱜᱼᱟ ᱛᱟᱨᱯᱚᱨ ᱵᱮᱨᱟᱥ ᱫᱟᱹᱛᱟᱹᱱᱤ ᱱᱤᱭᱟᱹ ᱠᱚᱢᱟ ᱢᱮᱱᱟᱜ ᱜᱮ ᱥᱟᱶᱛᱮ ᱢᱟᱱᱮ ᱟᱵᱚᱣᱟᱜ ᱦᱚᱲᱢᱚ ᱡᱚᱛᱚᱱ ᱦᱩᱭᱩᱜᱼᱟ ᱢᱮᱱ ᱫᱚ ᱡᱟᱦᱟᱸ ᱠᱚ ᱩᱵᱽ ᱠᱚ ᱦᱟᱨᱟᱜ ᱛᱟᱵᱚᱱᱟ ᱱᱤᱭᱟᱹ ᱠᱚ ᱥᱩᱢᱚᱭ ᱥᱚᱢᱚᱭ ᱜᱮᱜ ᱤᱫᱤ ᱦᱤᱭᱩᱜᱼᱟ ᱥᱮ ᱡᱚᱛᱚᱱ ᱦᱩᱭᱩᱜ ᱟ ᱛᱟᱵᱚᱱᱟ ᱟᱵᱚᱣᱟᱜ ᱛᱤ ᱡᱟᱸᱜᱟ ᱠᱚ ᱨᱟᱢᱟ ᱠᱚ ᱱᱚᱣᱟ ᱠᱚ ᱢᱟᱱᱮ ᱜᱮᱫ ᱦᱩᱭᱩᱜᱼᱟ ᱥᱟᱯᱷᱟ ᱥᱟᱹᱯᱷᱤ ᱫᱚᱦᱚᱭ ᱦᱩᱭᱩᱜᱼᱟ ᱛᱟᱨᱯᱚᱨ ᱟᱨ ᱚᱱᱮ ᱡᱟᱦᱟᱸᱧ ᱞᱟᱹᱭ ᱠᱮᱜᱼᱟ ᱦᱚᱲᱢᱚ ᱛᱤ ᱡᱟᱸᱜᱟ ᱥᱮ ᱦᱚᱲᱢᱚ ᱯᱩᱨᱟᱹ ᱜᱚᱴᱟ ᱦᱚᱲᱢᱚ ᱜᱮ ᱱᱟᱯᱟᱭ ᱛᱟᱦᱮᱱ ᱞᱟᱹᱜᱤᱫ ᱢᱟᱱᱮᱭ ᱵᱮᱭᱟᱢ ᱯᱮᱭᱟᱢ ᱵᱟᱝ ᱠᱷᱟᱱ ᱱᱚᱝᱠᱟ ᱢᱟᱸᱡᱟᱱ ᱢᱟᱸᱡᱟᱱ ᱵᱮᱨ ᱵᱚᱞ ᱠᱚ ᱠᱷᱮᱞᱚᱜ ᱦᱩᱭᱩᱜᱼᱟ ᱟᱨ ᱥᱟᱶᱛᱮ ᱟᱵᱚ ᱡᱟᱦᱟᱸ ᱠᱚᱵᱚᱱ ᱡᱚᱢ ᱟ ᱱᱚᱶᱟ ᱠᱚᱦᱚᱸ ᱡᱟᱛᱷᱮ ᱱᱚᱝᱠᱟᱱᱼᱟᱜ ᱡᱚᱢᱟᱜ ᱵᱚᱱ ᱡᱚᱢ ᱢᱟ ᱡᱟᱦᱟᱸ ᱟᱵᱚᱣᱟᱜ ᱱᱟᱯᱟᱭ ᱦᱳᱭᱳᱜ᱾ ᱱᱚᱝᱠᱟᱱᱼᱟᱜ ᱢᱟᱱᱮ ᱚᱱᱟ ᱡᱚᱢ ᱠᱟᱛᱮᱫ ᱡᱟᱛᱮ ᱟᱵᱚᱣᱟᱜ ᱦᱚᱲᱢᱚ ᱩᱱᱟᱹᱜ ᱠᱷᱚᱛᱤ ᱵᱟᱝ ᱦᱩᱭᱩᱜ ᱮᱠᱷᱚᱱ ᱢᱟ ᱢᱟᱱᱮ ᱡᱚᱛᱚ ᱦᱚᱲ ᱞᱮᱠᱟᱜᱮ ᱢᱟᱱᱮ ᱠᱤᱨᱤᱧ ᱡᱚᱢᱼᱟᱜ ᱜᱮᱵᱚᱱ ᱡᱚᱢ ᱮᱫᱟ᱾ ᱡᱟᱦᱟᱸ ᱵᱟᱡᱟᱨ ᱠᱚᱨᱮ ᱧᱟᱢᱚᱜ ᱠᱟᱱ᱾ ᱟᱫᱚ ᱚᱱᱟ ᱠᱚ ᱡᱚᱢᱟᱜ ᱢᱟ ᱢᱟᱱᱮ ᱵᱷᱟᱜᱤ ᱦᱳᱭᱳᱜ ᱞᱟᱹᱜᱤᱫ ᱥᱮ ᱵᱷᱟᱜᱤ ᱧᱮᱞ ᱦᱚᱪᱚ ᱞᱟᱹᱜᱤᱫ ᱛᱮ ᱥᱟᱨ ᱠᱚ ᱞᱟᱜᱟᱣ ᱠᱟᱛᱮᱫ ᱜᱮᱵᱚᱱ ᱦᱩᱭ ᱦᱚᱪᱚᱭ ᱮᱫᱟ ᱚᱱᱟ ᱦᱚᱸ ᱨᱟᱥᱟᱭᱚᱱᱤᱠ ᱥᱟᱨ ᱟᱫᱚ ᱚᱱᱟ ᱠᱚ ᱧᱮᱞ ᱠᱟᱛᱮᱜ ᱦᱚᱸ ᱢᱟᱱᱮ ᱚᱱᱟ ᱨᱟᱥᱟᱭᱱᱤᱠ ᱥᱟᱨ ᱨᱮᱱᱟᱜ ᱡᱚᱢ ᱛᱮ ᱦᱚᱲᱢᱚ ᱵᱟᱹᱲᱤᱡ ᱫᱚ ᱵᱟᱹᱲᱤᱡᱼᱚᱜ ᱛᱟᱵᱚᱱ ᱜᱮᱭᱟ ᱚᱱᱟᱛᱮ ᱨᱩᱣᱟᱹ ᱦᱟᱹᱥᱩ ᱠᱚ ᱧᱮᱧᱟᱢ ᱛᱟᱦᱮᱸᱱ ᱜᱮᱭᱟ ᱛᱟᱛᱷᱚ ᱟᱫᱚ ᱚᱱᱟ ᱠᱚ ᱤᱭᱟᱹ ᱠᱟᱛᱮ ᱟᱨᱚ ᱵᱚᱱ ᱢᱟᱱᱮ ᱪᱮᱥᱴᱟᱭ ᱟᱵᱚᱱ ᱡᱟᱛᱮ ᱚᱱᱠᱟᱱᱼᱟᱜ ᱢᱟᱱᱮ ᱵᱟᱵᱚᱱ ᱵᱮᱵᱚᱦᱟᱨ ᱢᱟ ᱟᱨ
ᱪᱮᱫᱽ -ᱟ ᱡᱮ ᱩᱱ ᱜᱷᱟᱹᱲᱤᱡ ᱫᱚ ᱵᱟᱞᱟᱝ ᱨᱚᱲᱟ ᱚᱱᱠᱟ ᱠᱟᱛᱮᱜ ᱨᱚᱲ ᱵᱟᱝ ᱜᱟᱱᱚᱜᱼᱟ ᱞᱟᱹᱭ ᱫᱟᱠᱚ ᱢᱟᱱᱮ ᱟᱢ ᱢᱤᱫ ᱢᱤᱫ ᱜᱟᱱ ᱮᱢ ᱨᱚᱲ ᱟ ᱤᱧ ᱢᱤᱫ ᱜᱟᱱᱤᱧ ᱨᱚᱲᱟ ᱟᱨᱠᱤ ᱡᱟᱭᱦᱳᱠ ᱛᱟᱦᱞᱮ ᱦᱚᱲᱢᱚ ᱵᱷᱟᱹᱜᱤ ᱫᱚᱦᱚᱭ ᱞᱟᱹᱜᱤᱫ ᱛᱮ ᱱᱚᱜᱼᱚ ᱱᱚᱜᱝᱠᱟ ᱠᱚᱨᱟᱣ ᱦᱩᱭᱩᱜᱼᱟ ᱛᱮ ᱡᱮ ᱢᱟᱱᱮ ᱡᱟᱦᱟᱸ ᱦᱚᱲᱢᱚ ᱨᱮ ᱡᱟᱦᱟᱸ ᱛᱤᱱᱟᱹᱜ ᱯᱚᱨᱤᱢᱟᱱ ᱦᱚᱲᱢᱚ ᱨᱮ ᱡᱟᱦᱟᱸ ᱡᱚᱢ ᱧᱩ ᱞᱟᱜᱟᱜᱼᱟ ᱟᱨ ᱚᱱᱠᱟᱱ ᱡᱤᱱᱤᱥ ᱜᱮᱵᱚᱱ ᱡᱚᱢ ᱢᱟ ᱚᱱᱟ ᱪᱷᱟᱰᱟ ᱠᱟᱛᱮᱫ ᱦᱮᱸ ᱢᱟᱱᱮ ᱫᱟᱜ ᱧᱩ ᱨᱮᱱᱟᱜ ᱦᱚᱸ ᱢᱤᱫ ᱴᱮᱱ ᱵᱮᱯᱟᱨ ᱢᱮᱱᱟᱜ ᱠᱟᱫᱟ ᱯᱨᱚᱛᱤᱫᱤᱱ ᱥᱟᱵ ᱠᱟᱜ ᱢᱮ ᱫᱩ ᱛᱷᱮᱠᱮ ᱛᱤᱱ ᱞᱤᱴᱟᱨ ᱟᱵᱚ ᱦᱚᱲᱢᱚ ᱨᱮᱱᱟᱜ ᱡᱟᱦᱟᱸ ᱫᱟᱜ ᱨᱮᱭᱟᱜ ᱫᱚᱨᱠᱟᱨ ᱟ ᱚᱱᱟ ᱧᱩ ᱦᱩᱭᱩᱜ ᱛᱟᱵᱚᱱᱟ᱾ ᱚᱱᱟ ᱪᱷᱟᱰᱟ ᱠᱟᱛᱮᱫ ᱥᱟᱵ ᱠᱟᱜ ᱢᱮ᱾ ᱯᱨᱚᱛᱤ ᱫᱤᱱ ᱯᱚᱸᱭᱛᱟᱞᱤᱥ ᱛᱷᱮᱠᱮ ᱛᱤᱨᱤᱥ ᱢᱤᱱᱤᱴ ᱫᱷᱚᱨᱮ ᱡᱟᱦᱟᱸᱱᱼᱟᱜ ᱨᱚᱠᱚᱢ ᱢᱟᱱᱮ ᱵᱮᱭᱟᱢ ᱥᱮ ᱡᱟᱦᱟᱸᱱᱼᱟᱜ ᱜᱮ ᱚᱲᱟᱜ ᱨᱮᱵᱚᱱ ᱮᱠᱥᱮᱥᱟᱭᱤᱡᱽ ᱠᱚ ᱠᱚᱨᱟᱣ ᱫᱚᱨᱠᱟᱨ ᱠᱟᱱ ᱛᱟᱵᱚᱱᱟ᱾ ᱤᱱᱟᱹ ᱪᱷᱟᱰᱟ ᱠᱟᱛᱮᱫ ᱥᱟᱛ ᱛᱷᱮᱠᱮ ᱟᱴ ᱜᱷᱚᱱᱟᱴᱚ ᱫᱚ ᱡᱟᱹᱯᱤᱫ ᱫᱚᱨᱠᱟᱨ ᱠᱟᱱ ᱜᱮᱭᱟ ᱢᱤᱫ ᱴᱮᱱ ᱯᱩᱨᱱᱚ ᱵᱚᱭᱚᱥᱠᱚ ᱥᱮ ᱟᱵᱚ ᱞᱮᱠᱟᱱ ᱠᱚ ᱦᱚᱲ ᱡᱟᱦᱟᱸᱭ ᱠᱚ ᱟᱨᱠᱤ ᱛᱚ ᱯᱚᱨᱤᱥᱨᱚᱢ ᱟᱵᱚᱱ ᱤᱱᱟᱹ ᱪᱷᱟᱲᱟ ᱠᱟᱛᱮᱫ ᱢᱤᱫ ᱴᱮᱱ ᱟᱢ ᱡᱟᱦᱟᱸᱟᱢ ᱞᱟᱹᱭ ᱠᱮ ᱯᱚᱨᱤᱥᱠᱟᱨ ᱯᱚᱨᱤᱪᱷᱱᱚᱛᱟ ᱥᱮ ᱩᱵ ᱜᱮᱫ ᱠᱟᱯᱪᱤ ᱡᱟᱦᱟᱸ ᱱᱟᱜ ᱚᱱᱟ ᱠᱩᱦᱚᱸᱢ ᱢᱟᱱᱮ ᱮᱠᱫᱚᱢ ᱫᱚᱨᱠᱟᱨ ᱠᱟᱱ ᱜᱮᱭᱟ ᱡᱮ ᱟᱹᱰᱤ ᱢᱟᱱᱮ ᱟᱹᱣᱲᱤ ᱜᱮ ᱚᱡᱚᱛᱚᱱᱚ ᱵᱟᱵᱚ ᱛᱟᱦᱮᱱ ᱢᱟ᱾ ᱟᱨ ᱤᱱᱟᱹ ᱪᱷᱟᱰᱟ ᱠᱟᱛᱮᱫ ᱡᱟᱦᱟᱸ ᱵᱚᱦᱚᱜ ᱢᱟᱱᱮ ᱢᱟᱱᱮ ᱟᱹᱣᱲᱤ ᱜᱤᱫᱚ ᱵᱟᱵᱚ ᱪᱤᱱᱛᱟᱜ-ᱟ ᱢᱟᱱᱮ ᱵᱤᱱᱟ ᱠᱟᱨᱚᱱ ᱨᱮᱵᱚᱱ ᱪᱤᱱᱛᱟᱜ ᱜᱮᱭᱟ ᱟᱫᱚᱢ ᱥᱚᱢᱚᱭ ᱚᱱᱟ ᱠᱚ ᱡᱮᱱᱚ ᱵᱟᱵᱚ ᱪᱤᱱᱛᱟᱜ ᱚᱱᱠᱟᱱ ᱚᱱᱠᱟᱱ ᱡᱤᱱᱤᱥ ᱵᱟᱵᱚ ᱚᱱᱠ ᱚᱱᱠ ᱚᱱᱠᱟᱱ ᱡᱤᱱᱤᱥ ᱵᱟᱵᱚ ᱢᱟᱱᱮ ᱵᱟᱵᱚ ᱢᱟᱱᱮ ᱥᱚᱠ ᱵᱟᱵᱚᱱ ᱯᱟᱞᱚᱱ ᱢᱟ ᱥᱮ ᱚᱱᱠᱟᱱ ᱥᱟᱵ ᱠᱟᱢᱤ ᱱᱮᱥᱟ ᱡᱟᱛᱤᱭᱚ ᱡᱤᱱᱤᱥ ᱵᱟᱵᱩ ᱯᱟᱞᱚᱱ ᱵᱟᱵᱚᱱ ᱤᱭᱟᱹᱭ ᱢᱟ᱾ ᱥᱟᱵ ᱠᱟᱜ ᱢᱮ ᱚᱱᱠᱟᱱ ᱤᱭᱟᱹ ᱵᱟᱵᱩ ᱥᱟᱵ ᱢᱟ᱾ ᱱᱮᱥᱟ ᱠᱚ ᱵᱟᱵᱩ ᱥᱟᱵ ᱢᱟ ᱚᱱᱟ ᱠᱚ ᱥᱮᱫ ᱦᱚᱸ ᱱᱚᱡᱚᱨ ᱫᱚᱦᱚᱭ ᱦᱩᱭᱩᱜ ᱛᱟᱵᱚᱱᱟ᱾ ᱤᱱᱟᱹ ᱪᱷᱟᱰᱟ ᱠᱟᱛᱮᱫ ᱟᱢ ᱥᱟᱵ ᱠᱟᱜ ᱢᱮᱢ ᱵᱚᱪᱷᱚᱨ ᱨᱮ ᱵᱟᱠᱷᱟᱡ ᱛᱤᱱ ᱢᱟᱥ ᱚᱱᱛᱚᱨ ᱚᱱᱛᱚᱨ ᱚᱱᱠᱟ ᱦᱚᱲᱢᱚ ᱵᱚᱱ ᱪᱮᱠᱟᱯ ᱢᱟ᱾ ᱦᱚᱜ ᱱᱚᱣᱟ ᱠᱚ ᱫᱚ ᱵᱮᱥᱤᱠ ᱡᱤᱱᱤᱥ ᱠᱟᱱᱟ ᱱᱚᱶᱟ ᱠᱚ ᱫᱚ ᱠᱚᱨᱟᱣ ᱫᱚᱨᱠᱟᱨ ᱠᱟᱱ ᱛᱟᱵᱚᱱᱟ᱾ ᱟᱢ ᱱᱚᱶᱟ ᱵᱮᱯᱟᱨ ᱛᱮ ᱪᱮᱫ ᱮᱢ ᱞᱟᱹᱭ ᱫᱟ?
ᱦᱳᱭ ᱜᱚᱝᱠᱮ ᱚᱱᱟ ᱦᱚᱸ ᱟᱹᱰᱤ ᱱᱟᱯᱟᱭᱟᱜ ᱜᱮᱭᱟᱢ ᱞᱟᱹᱭ ᱠᱮᱫᱟ ᱡᱮᱱᱛᱮ ᱢᱤᱫ ᱵᱚᱪᱷᱚᱨ ᱨᱮ ᱥᱮ ᱚᱱᱠᱟ ᱠᱤᱪᱩ ᱢᱟᱥ ᱢᱟᱥ ᱢᱟᱱᱮ ᱦᱚᱲᱢᱚ ᱪᱮᱠᱟᱯ ᱫᱚᱨᱠᱟᱨ ᱢᱟᱱᱮ ᱟᱹᱰᱤ ᱚᱠᱛᱚ ᱜᱮ ᱱᱚᱝᱠᱟ ᱦᱩᱭᱩᱜ ᱛᱟᱵᱚᱱᱟ ᱦᱚᱭ ᱛᱚ ᱟᱵᱚ ᱵᱚᱱ ᱢᱚᱱᱮᱭᱟ᱾ ᱴᱷᱤᱠ ᱜᱮ ᱢᱤᱱᱟᱹᱧᱟ ᱥᱮ ᱱᱚᱜᱚᱭ ᱤᱧ ᱪᱟᱞᱟᱣ ᱦᱮᱡ ᱫᱟᱲᱮᱭᱟᱜ ᱠᱟᱱ ᱜᱮᱭᱟ᱾ ᱠᱤᱱᱛᱩ ᱟᱵᱚ ᱩᱱ ᱡᱚᱠᱷᱟᱡ ᱫᱚ ᱢᱟᱱᱮ ᱠᱚᱱᱚ ᱨᱟᱱ ᱠᱚ ᱵᱟᱵᱚᱱ ᱵᱮᱵᱚᱦᱟᱨ ᱛᱟᱦᱮᱱ ᱜᱮᱭᱟ᱾ ᱛᱚ ᱟᱭᱢᱟ ᱨᱩᱣᱟᱹ ᱦᱟᱹᱥᱩ ᱱᱚᱝᱠᱟ ᱦᱚᱸ ᱛᱟᱦᱮᱱᱟ ᱦᱚᱭ ᱛᱚ ᱫᱤᱱ ᱫᱤᱱ ᱛᱮ ᱢᱟᱱᱮ ᱟᱹᱰᱤ ᱫᱤᱱ ᱠᱷᱚᱡ, ᱟᱥᱛᱮ ᱟᱥᱛᱮ ᱦᱩᱭ ᱦᱩᱭ ᱢᱟᱱᱮ ᱟᱹᱰᱤ ᱢᱟᱨᱟᱝ ᱠᱚᱜ-ᱟ ᱟᱫᱚ ᱩᱱ ᱡᱚᱠᱷᱟᱡ ᱫᱚ ᱢᱟᱱᱮ ᱟᱹᱰᱤ ᱞᱟᱹᱴᱩ ᱮᱸᱴᱠᱮ ᱴᱚᱬᱮ ᱨᱮᱵᱚᱱ ᱯᱟᱲᱟᱣ ᱮᱱ ᱜᱮᱭᱟ ᱚᱱᱟ ᱞᱟᱹᱜᱤᱫ ᱛᱮ ᱡᱩᱫᱤ ᱞᱟᱦᱟ ᱠᱷᱚᱡ ᱜᱮ ᱚᱱᱠᱟ ᱵᱚᱱ ᱪᱮᱠᱟᱯ ᱪᱟᱞᱟᱣ ᱠᱚᱜ-ᱟ ᱛᱚ ᱟᱫᱚ ᱩᱱᱟᱹᱜ ᱞᱟᱹᱴᱩ ᱢᱟᱱᱮ ᱟᱱᱟᱴ ᱨᱮ ᱵᱟᱵᱚᱱ ᱧᱩᱨᱩᱜ-ᱟ ᱥᱮ ᱢᱤᱫ ᱫᱷᱟᱣ ᱛᱮ ᱜᱟᱫᱮ ᱢᱟᱨᱟᱝ ᱚᱱᱟ ᱨᱩᱣᱟᱹ ᱦᱟᱹᱥᱩ ᱨᱮ ᱵᱟᱵᱚᱱ ᱧᱩᱨᱦᱩᱜ-ᱟ᱾ ᱟᱨ ᱚᱱᱠᱟ ᱵᱟᱝ ᱟᱵᱚ ᱢᱟᱱᱮ ᱟᱵᱚ ᱫᱚ ᱩᱱᱟᱹᱜ ᱵᱟᱵᱚᱱ ᱪᱮᱠᱚᱜ ᱛᱟᱦᱮᱱᱟ ᱥᱮ ᱢᱟᱱᱮ ᱵᱤᱥᱮᱥ ᱠᱟᱭᱛᱮ ᱢᱮᱱᱟ ᱵᱚᱱ ᱢᱮᱱᱟ ᱦᱮᱸ ᱡᱚᱠᱷᱚᱱ ᱦᱟᱸᱜ ᱤᱧ ᱨᱩᱣᱟᱹ ᱛᱚᱠᱷᱚᱱ ᱜᱮ ᱨᱟᱱᱤᱧ ᱡᱚᱢᱟ ᱮᱱᱠᱷᱟᱹᱡ ᱫᱚ ᱪᱮᱫ ᱪᱮᱫᱟᱜ ᱤᱧ ᱪᱮᱠ ᱵᱟᱲᱟᱜ ᱢᱟᱱᱮ ᱟᱞᱮ ᱥᱮᱫ ᱡᱟᱦᱟᱸ ᱞᱮᱠᱟ ᱦᱩᱭᱩᱜ ᱛᱟᱦᱮᱸᱱ ᱟᱞᱮ ᱟᱹᱛᱩ ᱚᱲᱟᱜ ᱠᱚ ᱨᱮ ᱫᱚ ᱚᱱᱠᱟ ᱜᱮ ᱢᱟᱱᱮ ᱟᱹᱠᱷᱟᱹᱭ ᱥᱮ ᱱᱚᱝᱠᱟ ᱥᱩᱥᱛᱚ ᱥᱚᱨᱤᱨ ᱠᱚ ᱨᱮ ᱫᱚ ᱵᱟᱝ ᱠᱚ ᱪᱮᱠᱚᱜ-ᱟ ᱢᱮᱱᱟ ᱠᱚ ᱦᱚᱸᱜ-ᱚᱭ ᱛᱚ ᱴᱷᱤᱠ ᱜᱮ ᱢᱤᱵᱤᱧᱟ ᱟᱨ ᱪᱮᱫ ᱮᱢ ᱪᱮᱠ
ᱦᱚᱭ ᱦᱚᱭ ᱦᱚᱭ ᱚᱱᱟ ᱫᱚ ᱟᱹᱰᱤ ᱱᱟᱯᱟᱭ ᱠᱟᱛᱷᱟ ᱜᱮᱢ ᱞᱟᱹᱭ ᱠᱮᱫᱟ ᱡᱮ ᱟᱹᱛᱩ ᱴᱚᱞᱟ ᱠᱚ ᱨᱮ ᱫᱚ ᱛᱷᱚᱲᱟ ᱦᱚᱲᱢᱚ ᱥᱮ ᱚᱱᱠᱟ ᱚᱱᱟ ᱠᱚ ᱱᱤᱭᱮ ᱫᱚ ᱛᱷᱚᱲᱟ ᱤᱭᱟᱹ ᱵᱚᱱ ᱛᱟᱦᱮᱱ ᱜᱮᱭᱟ᱾ ᱮᱸ ᱡᱮ ᱩᱱᱟᱹᱜ ᱠᱚᱫᱚ ᱵᱟᱵᱚ ᱩᱭᱦᱟᱹᱨᱟᱜ-ᱟ ᱮ ᱡᱟᱦᱟᱱᱟᱜ ᱜᱮ ᱦᱩᱭᱩᱜ ᱠᱟᱱᱟ ᱥᱟᱵ ᱠᱟᱜ ᱢᱮ ᱡᱟ ᱦᱩᱭᱩᱜ-ᱟ ᱫᱮᱠᱷᱟ ᱡᱟᱵᱮ ᱱᱤᱛᱚᱜ ᱫᱚ ᱪᱟᱞᱟᱜ ᱠᱟᱱ ᱜᱮᱭᱟ ᱛᱚ ᱴᱷᱤᱠ ᱴᱷᱟᱠ ᱜᱮ ᱢᱤᱱᱤᱧ ᱠᱤᱫᱤᱧ ᱜᱮᱭᱟ ᱛᱚ ᱛᱚ ᱱᱚᱜ-ᱚ ᱱᱚᱣᱟ ᱠᱚ ᱚᱱᱟ ᱡᱮᱦᱮᱛᱩ ᱠᱷᱩᱵᱽ ᱮᱠᱴᱟ ᱟᱨ ᱡᱮᱦᱮᱛᱩ ᱱᱚᱣᱟ ᱠᱚᱫᱚ ᱥᱟᱥᱛᱷᱚ ᱠᱮᱱᱫᱨᱚ ᱠᱚ ᱨᱮ ᱫᱚ ᱯᱷᱤᱨᱤ ᱛᱮ ᱜᱮ ᱦᱩᱭᱩᱜ-ᱟ᱾ ᱪᱮᱫᱟᱜ ᱡᱮ ᱱᱚᱶᱟ ᱠᱚ ᱫᱚ ᱱᱚᱣᱟ ᱞᱟᱹᱜᱤᱫ ᱥᱚᱨᱠᱟᱨ ᱟᱭᱢᱟ ᱠᱤᱪᱷᱩ ᱤᱭᱟᱹᱭ ᱮᱢᱚᱜ ᱜᱮᱭᱟ ᱛᱚ ᱱᱚᱜ-ᱱᱟ ᱠᱚᱦᱚᱸ ᱛᱷᱚᱲᱟ ᱩᱭᱦᱟᱹᱨ ᱵᱷᱟᱵᱽᱱᱟ ᱠᱟᱛᱮᱜ ᱡᱩᱫᱤ ᱟᱵᱚ ᱢᱟᱥᱮ ᱨᱮ ᱥᱟᱵ ᱠᱟᱢ ᱪᱟᱥ ᱨᱮᱵᱩᱱ ᱯᱷᱮᱰᱚᱜ ᱠᱟᱱᱟ ᱪᱟᱥ ᱨᱮ ᱯᱷᱮᱰᱚᱜ ᱞᱟᱦᱟ ᱨᱮ ᱡᱩᱫᱤ ᱟᱵᱚ ᱴᱮᱰᱵᱷᱮᱴ ᱠᱚᱵᱚᱱ ᱦᱟᱛᱟᱣᱟ ᱢᱮᱱᱫᱚ ᱮᱱᱴᱤ ᱵᱷᱟᱭᱨᱟᱥ ᱠᱚᱵᱚᱱ ᱤᱭᱟᱹᱭᱟ ᱤᱧᱡᱮᱠᱴᱚᱜ-ᱟ ᱛᱟᱦᱚᱞᱮ ᱡᱟᱦᱟᱱᱟᱜ ᱜᱮ ᱥᱟᱵ ᱠᱟᱜ ᱢᱮ ᱱᱟᱥᱮ ᱠᱟᱹᱴᱤᱡ ᱠᱟᱹᱴᱤᱡ ᱵᱟᱡᱟᱣ ᱠᱚ ᱫᱚ ᱨᱟᱱ ᱡᱚᱢ ᱨᱮᱱᱟᱜ ᱠᱚᱱᱚ ᱯᱨᱚᱭᱚᱡᱚᱱ ᱵᱟᱝ ᱛᱟᱦᱮᱱ ᱛᱟᱵᱚᱱᱟ ᱚᱱᱟ ᱛᱮᱜᱮ ᱛᱮᱜᱮ ᱵᱮᱥᱚᱜ-ᱟ ᱦᱚᱭ ᱥᱮ
ᱦᱚᱭ ᱟᱨ ᱦᱮᱸ ᱜᱚᱝᱠᱮ ᱟᱸᱡᱚᱢᱚᱜ ᱠᱟᱱᱟ
ᱦᱟ ᱞᱟᱹᱭ ᱢᱮ ᱞᱟᱹᱭ ᱢᱮ
ᱦᱚᱸᱜ-ᱚᱭ ᱡᱮ ᱦᱟᱸᱜ ᱪᱟᱥ ᱨᱮᱵᱚᱱ ᱟᱲᱜᱩᱜ ᱜᱮᱭᱟ ᱦᱟᱸᱜ ᱟᱨ ᱚᱱᱟ ᱪᱟᱥ ᱠᱷᱮᱛ ᱠᱚ ᱨᱮ ᱟᱭᱢᱟ ᱠᱤᱪᱷᱩ ᱜᱮ ᱛᱟᱦᱮᱱ ᱜᱮᱭᱟ ᱚᱠᱟ ᱨᱮ ᱫᱷᱤᱨᱤ ᱛᱟᱦᱮᱱᱟ ᱚᱠᱟ ᱨᱮ ᱠᱟᱰᱮᱡ ᱛᱟᱦᱮᱱᱟ ᱦᱚᱭ ᱛᱚ ᱚᱱᱟ ᱠᱚᱨᱮ ᱵᱚᱱ ᱵᱟᱡᱟᱣ ᱮᱱ ᱜᱮᱭᱟ ᱜᱩᱛᱩᱭ ᱱᱟᱢ ᱥᱮ ᱚᱸᱰᱮᱢ ᱠᱷᱟᱞ ᱱᱟᱢ ᱥᱮᱢ, ‌'ᱶᱪ. ᱵᱪ ᱴᱷᱮᱱ ᱜᱮᱫ ᱮᱱᱟ ᱚᱱᱠᱟ ᱦᱩᱭ ᱛᱟᱦᱮᱱ ᱜᱮᱭᱟ ᱟᱫᱚ ᱵᱚᱱ ᱢᱮᱱᱟ ᱵᱟᱝ ᱪᱤᱠᱟᱹᱜ-ᱟ ᱦᱟᱸᱜ ᱱᱤᱭᱟᱹ ᱫᱚ ᱟᱨ ᱚᱱᱠᱟ ᱠᱟ ᱠᱟᱛᱮᱜ ᱚᱱᱟ ᱢᱟᱱᱮ ᱵᱟᱵᱚᱱ ᱦᱟᱛᱟᱣ ᱞᱮᱫ ᱜᱮᱭᱟ ᱯᱷᱤᱰᱵᱮᱠ ᱠᱚᱦᱚᱸ ᱵᱟᱵᱚᱱ ᱦᱟᱛᱟᱣ ᱞᱮᱫ ᱜᱮᱭᱟ ᱥᱮ ᱡᱟᱦᱟᱱᱟᱜ ᱢᱚᱦᱞᱚᱢ ᱠᱚ ᱵᱟᱢ ᱞᱟᱜᱟᱣ ᱞᱮᱫ ᱜᱮᱭᱟ ᱚᱱᱟ ᱠᱚᱨᱮ ᱠᱷᱚᱡ ᱜᱮ ᱢᱟᱱᱮ ᱟᱭᱢᱟ ᱚᱠᱛᱚᱧ ᱤᱭᱟᱹᱜ ᱛᱟᱦᱮᱱᱟ ᱚᱱᱠᱟ ᱞᱟᱹᱴᱩᱜ ᱛᱟᱦᱮᱱᱟ ᱚᱱᱟ ᱜᱮ ᱥᱮ ᱵᱮᱞᱮ ᱮᱱ ᱜᱮ ᱟᱫᱚ ᱞᱟᱹᱴᱩᱭᱮᱱ ᱜᱮ ᱚᱱᱟ ᱠᱚᱦᱚᱸ ᱢᱟᱱᱮ ᱢᱮᱸᱫ ᱞᱩᱛᱩᱨᱟᱜ ᱦᱩᱭᱩᱜ ᱛᱟᱵᱚᱱᱟ ᱡᱮ ᱢᱮᱱ ᱛᱮ ᱟᱠᱟᱨᱮᱧ ᱵᱟᱡᱟᱣᱱᱟ ᱥᱮ ᱪᱤᱠᱟᱹᱭᱮᱱᱟ ᱚᱱᱟ ᱤᱫᱤ ᱠᱟᱛᱮᱜ ᱨᱟᱱ ᱞᱟᱜᱟᱣ
ᱦᱚᱭ ᱦᱚᱭ ᱱᱚᱜᱼᱚ ᱱᱟ ᱢᱤᱫᱴᱮᱱ ᱟᱹᱰᱤ ᱦᱮᱸ ᱟᱹᱰᱤ ᱢᱟᱨᱟᱝ ᱡᱤᱱᱤᱥ ᱠᱟᱱᱟ ᱟᱸ ᱟᱫᱚ ᱥᱟᱵ ᱠᱟᱜ ᱢᱮ ᱤᱭᱟᱹ ᱥᱟᱵ ᱠᱟᱜ ᱢᱮ ᱡᱟᱦᱟᱱᱟᱜ ᱫᱚᱢ ᱵᱟᱡᱟᱣᱱᱟ ᱟᱨ ᱵᱟᱡᱟᱣᱱᱟᱢ ᱟᱨ ᱟᱢ ᱢᱮᱱᱫᱟ ᱟᱪᱪᱷᱟ ᱴᱷᱤᱠ ᱜᱮᱭᱟ ᱱᱚᱶᱟ ᱫᱚ ᱦᱟᱸᱜ ᱴᱷᱤᱠᱩᱜ ᱦᱟᱸᱜ ᱠᱤᱱᱛᱩ ᱟᱢ ᱡᱩᱫᱤ ᱴᱮᱴᱵᱮᱴ ᱮᱢ ᱦᱟᱛᱟᱣ ᱠᱟᱜ ᱵᱟᱠᱷᱟᱡ ᱛᱚᱵᱮ ᱜᱮ ᱴᱷᱤᱠᱚᱜ-ᱟ ᱟᱨ ᱵᱟᱠᱷᱟᱡ ᱫᱚ ᱵᱟᱝ ᱴᱷᱤᱠᱚᱜ-ᱟ ᱪᱮᱫᱟᱜ ᱡᱮ ᱱᱚᱣᱟ ᱫᱚ ᱢᱤᱫᱴᱮᱱ ᱤᱱᱯᱷᱮᱠᱥᱮᱱ ᱦᱚᱸ ᱦᱩᱭ ᱫᱟᱲᱮᱭᱟᱜ-ᱟ ᱡᱟᱦᱟᱸ ᱡᱮ ᱟᱢᱮᱢ ᱢᱚᱱᱮ ᱢᱚᱱᱮᱭᱟᱜ ᱠᱟᱱᱟ ᱡᱮ ᱵᱟᱝ ᱪᱤᱠᱟᱹᱜᱼᱟ ᱦᱟᱸᱜ ᱡᱮ ᱛᱟᱭᱚᱢ ᱫᱟᱨᱟᱢ ᱫᱮᱠᱷᱟ ᱜᱮᱞᱚ ᱡᱮ ᱚᱱᱟᱜᱮ ᱟᱹᱰᱤ ᱢᱟᱨᱟᱝ ᱤᱱᱯᱷᱮᱠᱥᱮᱱ ᱦᱩᱭ ᱠᱟᱛᱮᱮᱫ ᱫᱮᱠᱷᱟᱣ ᱜᱮᱞᱚ ᱟᱢ ᱡᱩᱚᱫᱤ ᱠᱟᱹᱴᱩᱵ ᱮᱢ ᱵᱟᱡᱟᱣᱱᱟ ᱠᱟᱹᱴᱩᱵ ᱜᱮ ᱜᱮᱫ ᱦᱩᱭᱩᱜ ᱠᱟᱱᱟ ᱛᱚ ᱚᱱᱟ ᱢᱤᱫᱴᱮᱱ ᱟᱹᱰᱤ ᱤᱭᱟᱹ ᱦᱚᱸ ᱥᱟᱵᱫᱷᱟᱱ ᱨᱮ ᱛᱟᱦᱮᱱ ᱦᱩᱭᱩᱜ ᱛᱟᱵᱚᱱᱟ ᱟ ᱚᱱᱟ ᱪᱷᱟᱰᱟ ᱠᱟᱛᱮᱫ ᱫᱚ ᱥᱟᱵ ᱠᱟᱜ ᱢᱮ ᱟᱵᱟᱨ ᱱᱚᱣᱚᱭ ᱡᱚᱢ ᱧᱩ ᱨᱮᱱᱟᱜ ᱵᱮᱯᱟᱨ ᱢᱟᱱᱮ ᱟᱵᱚ ᱮᱢᱚᱱ ᱥᱟᱱᱛᱟᱲ ᱦᱚᱭ ᱵᱚᱭᱦᱟ ᱥᱮ ᱚᱱᱠᱟᱱ ᱢᱮᱱᱟᱜ ᱵᱩᱱ ᱠᱷᱮᱴᱮ ᱠᱷᱟᱣᱟᱵᱟ ᱢᱟᱱᱩᱥ ᱮᱢᱚᱱ ᱢᱮᱱᱟᱜ ᱵᱚᱱᱟ ᱛᱚ ᱱᱩᱠᱩ ᱪᱮᱫ ᱵᱚᱱ ᱪᱮᱠᱟᱹᱭᱟ ᱥᱮᱛᱟᱜ ᱨᱮ ᱢᱟᱨᱴ ᱵᱚᱱ ᱪᱟᱞᱟᱜᱼᱟ ᱟᱨ ᱵᱟᱥ ᱟᱫᱚ ᱥᱮ ᱡᱚᱢ ᱨᱮᱱᱟᱜ ᱠᱚᱱᱚ ᱴᱷᱤᱠ ᱴᱷᱤᱠᱟᱱᱟ ᱵᱟᱹᱱᱩᱜ ᱛᱟᱵᱚᱱᱟ ᱛᱚ ᱚᱱᱟ ᱠᱚ ᱪᱟᱱᱚ ᱵᱟᱝ ᱦᱩᱭᱩᱜ-ᱢᱟ ᱛᱚ ᱚᱱᱟ ᱞᱟᱹᱜᱤᱫ ᱛᱚ ᱥᱩᱢᱚᱭ ᱨᱮ ᱡᱚᱢ ᱦᱩᱭᱩᱜᱼᱟ ᱦᱚᱭᱥᱮ ᱛᱚ ᱥᱚᱢᱚᱭ ᱨᱮ ᱡᱚᱢ ᱠᱟᱛᱮᱜ ᱥᱚᱢᱚᱭ ᱨᱮ ᱡᱟᱹᱯᱤᱫ ᱦᱩᱭᱩᱜᱼᱟ ᱢᱟᱱᱮ ᱠᱟᱹᱢᱤᱭᱟ ᱢᱚᱫᱷᱮ ᱟᱵᱚ ᱜᱮᱵᱚᱱ ᱠᱟᱹᱢᱤᱭᱮᱫ ᱠᱟᱱ ᱛᱚ ᱚᱱᱟ ᱞᱟᱹᱜᱤᱫ ᱟᱨᱠᱤ
ᱦᱮᱸ ᱜᱚᱝᱠᱮ ᱢᱟᱱᱮ ᱡᱟᱹᱯᱤᱫ ᱦᱚᱸ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱦᱚᱲᱢᱚ ᱱᱟᱯᱟᱭ ᱫᱚᱦᱚᱭ ᱞᱟᱹᱜᱤᱫ ᱪᱮᱫᱟᱜ ᱥᱮ ᱟᱵᱚ ᱥᱟᱨᱟᱫᱤᱱ ᱜᱮᱵᱩᱱ ᱠᱟᱹᱢᱤ ᱵᱟᱲᱟᱭ ᱥᱮ ᱦᱟᱱᱛᱮ ᱱᱟᱛᱮᱢ ᱪᱟᱞᱟᱣ ᱦᱤᱡᱩᱜ ᱢᱟᱱᱮ ᱪᱟᱞᱟᱣ ᱦᱤᱡᱩᱜ ᱛᱮᱦᱚᱸ ᱟᱵᱚᱣᱟᱜ ᱦᱚᱲᱢᱚ ᱢᱚᱫᱽᱫᱷᱮ ᱠᱟᱹᱢᱤ ᱦᱩᱭᱩᱜ ᱛᱟᱦᱮᱸᱱᱟ ᱥᱮ ᱦᱚᱲᱢᱚ ᱱᱟᱥᱮᱱᱟᱜ ᱨᱮᱦᱚᱸ ᱞᱟᱸᱜᱟᱜᱼᱟ ᱟᱫᱚ ᱟᱵᱚ ᱡᱚᱠᱷᱚᱱ ᱵᱚᱱ ᱡᱟᱹᱯᱤᱫᱟ ᱛᱚᱠᱷᱚᱱ ᱜᱮ ᱢᱟᱱᱮ ᱟᱵᱚᱣᱟᱜ ᱦᱚᱲᱢᱚ ᱫᱚ ᱯᱩᱨᱟᱹᱯᱩᱨᱤ ᱤᱭᱟᱹ ᱢᱟᱱᱮ ᱤᱭᱟᱹᱜᱼᱟ ᱢᱟᱱᱮ ᱡᱤᱨᱟᱹᱣᱮ ᱧᱟᱢᱟ ᱥᱮ ᱦᱚᱲᱢᱚ ᱠᱚᱦᱚᱸ ᱟᱵᱚᱣᱟᱜ ᱚᱱᱟ ᱵᱚᱦᱚᱜ ᱠᱚᱦᱚᱸ ᱩᱱ ᱡᱚᱠᱷᱟᱱ ᱜᱮ ᱡᱤᱨᱟᱹ ᱧᱟᱢᱟ ᱚᱱᱟ ᱠᱷᱟᱹᱛᱤᱨ ᱢᱟᱱᱮ ᱥᱟᱱᱟᱢ ᱢᱟᱹᱱᱢᱤ ᱜᱮ ᱢᱟᱱᱮ ᱥᱟᱛ ᱠᱷᱚᱡ ᱟᱴ ᱜᱷᱚᱱᱴᱟ ᱫᱚ ᱱᱤᱭᱚᱢᱚᱛᱚ ᱚᱱᱠᱟ ᱡᱟᱹᱯᱤᱫ ᱞᱟᱹᱠᱛᱤ ᱠᱟᱱᱟ ᱡᱮᱛᱮ ᱢᱤᱫᱴᱟᱝ ᱦᱚᱲ ᱱᱟᱯᱟᱭ ᱛᱟᱦᱮᱱ ᱞᱟᱹᱜᱤᱫ ᱥᱮ ᱩᱱᱤᱭᱟᱜ ᱢᱟᱱᱮ ᱱᱟᱯᱟᱭ ᱵᱷᱟᱵ ᱛᱮ ᱦᱚᱲᱢᱚ ᱠᱚ ᱤᱭᱟᱹᱜ ᱡᱤᱨᱟᱹᱣ ᱞᱟᱹᱜᱤᱫ ᱛᱮ
ᱦᱳᱭ ᱦᱳᱭ ᱦᱳᱭ ᱡᱟᱦᱟᱸ ᱥᱟᱛ ᱟᱴ ᱜᱷᱚᱱᱴᱟ ᱡᱟᱹᱯᱤᱫ ᱫᱚ ᱞᱟᱹᱠᱛᱤ ᱠᱟᱱ ᱜᱮᱭᱟ ᱪᱮᱫᱟᱜ ᱡᱮ ᱟᱵᱚ ᱡᱟᱦᱟᱸ ᱵᱩᱱ ᱠᱷᱟᱴᱟᱣᱟᱜᱼᱟ ᱥᱮ ᱟᱵᱩᱣᱟᱜ ᱵᱚᱰᱤ ᱨᱤᱠᱵᱷᱟᱨ ᱞᱟᱹᱜᱤᱫ ᱥᱮ ᱡᱟᱦᱟᱸ ᱡᱚᱢ ᱫᱟᱵᱚᱱ ᱚᱱᱟ ᱢᱩᱳᱞᱳ ᱟᱵᱚᱣᱟᱜ ᱦᱚᱲᱢᱚ ᱨᱮ ᱠᱟᱡᱮ ᱞᱟᱜᱟᱣ ᱞᱟᱹᱜᱤᱫ ᱛᱮ ᱮᱸᱻ ᱱᱚᱣᱟ ᱫᱚ ᱮᱠᱫᱚᱢ ᱫᱚᱨᱠᱟᱨ ᱠᱟᱱ ᱜᱮᱭᱟ ᱥᱟᱛ ᱛᱷᱮᱠᱮ ᱟᱫᱜᱷᱚᱱᱴᱟ ᱡᱟᱹᱯᱤᱫ ᱫᱚ ᱟᱸᱻ ᱪᱮᱫᱟᱜ ᱡᱮ ᱚᱱᱟ ᱵᱟᱢ ᱡᱟᱹᱯᱤᱫ ᱞᱮᱠᱷᱟᱱᱡ ᱟᱢᱟᱜ ᱦᱚᱲᱢᱚ ᱵᱟᱭ ᱨᱤ.. ᱨᱤᱠᱵᱷᱟᱨ ᱫᱟᱲᱮᱭᱟᱜ ᱛᱟᱢᱟ ᱥᱮ ᱡᱟᱦᱟᱸ ᱠᱚ ᱟᱨᱠᱤ ᱟᱢᱮᱢ ᱡᱚᱢ ᱮᱫᱟ ᱥᱮ ᱚᱱᱟ ᱠᱚ ᱟᱢᱟᱜ ᱦᱚᱲᱢᱚᱨᱮ ᱠᱟᱡᱮ ᱵᱟᱝ ᱞᱟᱜᱟᱣ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱟᱨᱠᱤ ᱡᱟᱹᱯᱤᱫ ᱫᱚ ᱟᱹᱰᱤ ᱫᱚᱨᱠᱟᱨ ᱠᱟᱱ ᱜᱮᱭᱟ ᱤᱱᱟᱹ ᱪᱷᱟᱰᱟ ᱠᱟᱛᱮᱫ ᱡᱟᱹᱯᱤᱫ ᱛᱚ ᱡᱟᱹᱯᱤᱫ ᱨᱮᱱᱟᱜ ᱟᱭᱢᱟ ᱯᱷᱟᱭᱫᱟ ᱢᱮᱱᱟᱜ ᱱᱚᱜ ᱜᱮᱭᱟ ᱟᱨ ᱟᱭᱢᱟ ᱞᱚᱠᱠᱥᱟᱱ ᱦᱚᱸ ᱢᱮᱱᱟᱜ ᱜᱮᱭᱟ ᱢᱮᱱᱠᱷᱟᱱ ᱡᱟᱹᱯᱤᱫ ᱫᱚ ᱧᱤᱫᱟᱹ ᱡᱟᱹᱯᱤᱫ ᱦᱩᱭᱩᱜᱼᱟ ᱫᱤᱱ ᱢᱟᱱ ᱫᱚ ᱡᱟᱹᱯᱤᱫ ᱞᱮᱠᱷᱟᱡ ᱫᱚ ᱢᱟᱱᱮ ᱦᱚᱲᱢᱚ ᱠᱷᱟᱨᱟᱯᱚᱜᱼᱟ ᱚᱱᱟ ᱫᱚᱵᱚᱱ ᱵᱟᱲᱟᱭ ᱜᱮᱭᱟ ᱪᱮᱫᱟ ᱡᱮ ᱫᱤᱱ ᱢᱟᱱᱮᱢ ᱡᱟᱹᱯᱤᱫ ᱞᱮᱠᱷᱟᱱᱡ ᱟᱢᱟᱜ ᱞᱟᱡ ᱠᱚᱢ ᱯᱷᱩᱞᱟᱹᱜ ᱛᱟᱢᱟ ᱟᱨ ᱡᱚᱢ ᱯᱚᱨ ᱡᱟᱹᱯᱤᱫ ᱮᱠᱫᱚᱢ ᱜᱮ ᱵᱟᱝ ᱫᱚᱨᱠᱟᱨ ᱠᱟᱱᱟ ᱟᱨ ᱤᱱᱟᱹ ᱪᱷᱟᱰᱟ ᱠᱟᱛᱮ ᱫᱤᱱ ᱛᱟᱦᱮᱸ ᱨᱮᱵᱚᱱ ᱡᱚᱢ ᱢᱟ ᱧᱤᱫᱟᱹ ᱵᱮᱞᱟ ᱫᱚ ᱵᱟᱵᱚᱱ ᱡᱚᱢᱟ ᱵᱤᱥᱤ ᱢᱟ ᱛᱚᱟᱱᱮ ᱡᱚᱠᱷᱚᱱ ᱥᱮᱛᱟᱜ ᱵᱮᱞᱟ ᱵᱤᱨᱮᱫ ᱟᱢ ᱛᱚ ᱟᱢᱟᱜ ᱡᱟᱹᱯᱤᱫ ᱠᱷᱚᱡ ᱵᱤᱨᱤᱫ ᱡᱟᱦᱟᱸ ᱡᱟᱦᱟᱸ ᱜᱮᱯ ᱫᱚᱥ ᱢᱤᱱᱤᱴ ᱨᱮᱭᱟᱜ ᱜᱮᱯ ᱢᱚᱫᱽᱫᱷᱮᱨᱮ ᱡᱟᱦᱟᱱᱟᱜ ᱜᱮᱵᱚᱱ ᱡᱚᱢᱟ ᱵᱟᱠᱷᱟᱡ ᱦᱚᱲᱢᱚ ᱨᱮ ᱟᱭᱢᱟ ᱨᱚᱠᱚᱢ ᱜᱮᱥ ᱥᱮ ᱴᱚᱠᱥᱤ ᱚᱱᱠᱟ ᱮᱥᱤᱰ ᱠᱚ ᱢᱮᱱᱟᱜ ᱛᱟᱵᱚᱱᱟ ᱛᱚ ᱚᱱᱟ ᱠᱚ ᱛᱷᱚᱲᱟ ᱚᱱᱟ ᱠᱚ ᱫᱷᱮᱭᱟᱱ ᱫᱚᱦᱚᱭ ᱦᱩᱭᱩᱜ ᱛᱟᱵᱚᱱᱟ ᱟᱥᱮ ᱱᱚᱣᱟ ᱠᱚ ᱟᱢ ᱪᱮᱫ ᱮᱢ ᱢᱮᱱᱫᱟ ᱱᱚᱣᱟ ᱵᱮᱯᱟᱨ ᱛᱮ
ᱦᱳᱭ ᱜᱚᱝᱠᱮ ᱢᱟᱱᱮ ᱟᱵᱚ ᱢᱟᱱᱮ ᱟᱵᱚ ᱫᱚ ᱡᱟᱹᱥᱛᱤ ᱠᱟᱭᱛᱮ ᱩᱱᱟᱹᱜ ᱢᱟᱱᱮ ᱡᱚᱢ ᱠᱚᱨᱮ ᱦᱚ ᱩᱱᱟᱹᱜ ᱫᱚ ᱢᱟᱱᱮ ᱤᱭᱟᱹ ᱠᱟᱛᱮᱫ ᱫᱚ ᱵᱟᱵᱚᱱ ᱡᱚᱢᱟ ᱦᱮᱸ ᱡᱚᱢ ᱦᱚᱭᱛᱚ ᱢᱤᱫ ᱫᱤᱱ ᱥᱮᱛᱟᱜ ᱨᱮ ᱡᱚᱢ ᱠᱮᱜ ᱠᱷᱟ ᱵᱚᱱ ᱡᱚᱢ ᱠᱮᱫᱟ ᱥᱮᱛᱟᱜ ᱨᱮᱜᱮ ᱢᱤᱫ ᱫᱤᱱ ᱫᱚ ᱚᱠᱮ ᱢᱤᱫ ᱫᱤᱱ ᱫᱚ ᱫᱚᱥᱴᱟ ᱚᱠᱟᱨᱮ ᱢᱤᱫ ᱫᱤᱱ ᱫᱚ ᱮᱠᱴᱟ ᱢᱟᱱᱮ ᱡᱚᱢ ᱨᱮᱱᱟᱜ ᱢᱤᱫᱴᱟᱝ ᱴᱟᱭᱤᱢ ᱵᱟᱹᱱᱩᱜ ᱛᱟᱵᱚᱱᱟ ᱡᱮᱢ ᱴᱮᱢ ᱢᱤᱫ ᱥᱳᱢᱟ. ᱭ ᱨᱮ ᱡᱮ ᱢᱮᱱᱛᱮ ᱱᱤᱱᱟᱹᱜ ᱴᱟᱭᱤᱢ ᱠᱷᱚᱜ ᱱᱩᱱᱟᱹᱜ ᱴᱟᱭᱤᱢ ᱨᱮ ᱥᱮᱛᱟᱜ ᱡᱚᱢᱟᱜ ᱡᱚᱢᱟᱜ ᱦᱩᱭᱩᱜᱼᱟ ᱛᱟᱨᱯᱚᱨ ᱛᱤᱠᱤᱱ ᱡᱚᱢᱟᱜ ᱛᱟᱨᱯᱚᱨ ᱧᱤᱫᱟᱹ ᱟᱵᱚ ᱫᱚ ᱢᱟᱱᱮ ᱡᱚᱢ ᱢᱟᱵᱩᱱ ᱡᱚᱠᱷᱚᱱ ᱨᱮᱸᱜᱮᱡ ᱠᱮᱜ ᱵᱚᱱᱟ ᱥᱮ ᱡᱚᱠᱷᱚᱱ ᱚᱱᱠᱟ ᱴᱟᱭᱤᱢ ᱵᱚᱱ ᱧᱟᱢ ᱠᱮᱫᱟ ᱛᱚᱠᱷᱚᱱ ᱦᱚᱜᱼᱚ ᱱᱤᱭᱟᱹ ᱠᱚ ᱤᱫᱤ ᱠᱟᱛᱮᱜ ᱦᱚᱸ ᱢᱟᱱᱮ ᱢᱤᱫᱴᱟᱝ ᱮᱴᱠᱮᱴᱚᱬᱮ ᱫᱚ ᱦᱩᱭᱩᱜ ᱛᱟᱦᱮᱱ ᱜᱮᱭᱟ ᱟᱭᱢᱟ ᱚᱠᱛᱚ ᱧᱮᱞ ᱟᱠᱟᱱᱟ ᱜᱟ. ᱫᱮ ᱜᱷᱲᱤᱡ ᱨᱮᱸᱜᱮᱡ ᱛᱮ ᱛᱮᱦᱮᱸᱮᱭᱮᱱᱟ ᱟᱫᱚ ᱛᱟᱭᱱᱚᱢ ᱛᱮᱫᱚ ᱫᱟᱠᱟ ᱵᱟᱝ ᱡᱚᱢᱚᱜ ᱛᱟᱦᱮᱱᱟ ᱚᱱᱟ ᱫᱚ ᱟᱵᱚ ᱠᱷᱟᱹᱛᱤᱨ ᱜᱮ ᱢᱮᱱᱟᱜ ᱟᱵᱚ ᱥᱚᱢᱚᱭ ᱨᱮ ᱵᱟᱵᱚᱱ ᱡᱚᱢ ᱠᱟᱜ ᱠᱷᱟᱹᱛᱤᱨ ᱱᱚᱣᱟ ᱡᱚᱢ ᱧᱩ ᱠᱚᱨᱮ ᱦᱚᱸ ᱱᱟᱥᱮᱱᱟᱜ ᱢᱮᱜ ᱞᱩᱛᱩᱨᱟᱜ ᱦᱩᱭᱩᱜᱼᱟ
ᱦᱚᱭ ᱦᱚᱭ ᱦᱚᱭ ᱦᱚᱭ ᱛᱚ ᱱᱚᱜᱼᱱᱟ ᱫᱚ ᱢᱤᱫᱴᱮᱱ ᱤᱭᱟᱹ ᱠᱟᱱ ᱜᱮᱭᱟ ᱪᱮᱫᱟᱜ ᱡᱮ ᱥᱟᱵ ᱠᱟᱜ ᱢᱮ ᱟᱢ ᱡᱩᱫᱤ ᱵᱟᱢ ᱡᱚᱢ ᱞᱮᱠᱷᱟᱡ ᱴᱷᱤᱠ ᱴᱷᱟᱠ ᱟᱢᱟᱜ ᱦᱚᱲᱢᱚ ᱦᱚᱸ ᱵᱟᱭ ᱠᱟᱹᱢᱤ ᱛᱟᱢᱟ ᱟᱨ ᱦᱚᱲᱢᱚ ᱵᱟᱭ ᱠᱟᱹᱢᱤ ᱞᱮᱛᱟᱢ ᱠᱷᱟᱡ ᱟᱢ ᱪᱤᱟᱹᱛᱮᱢ ᱠᱟᱹᱢᱤᱭᱟ ᱟᱨ ᱟᱻ ᱚᱱᱟ ᱠᱷᱟᱹᱛᱤᱨ ᱛᱮ ᱡᱚᱢ ᱡᱟᱹᱯᱤᱫ ᱟᱸ ᱥᱚᱨᱤᱨ ᱪᱮᱠᱟᱯ ᱡᱟᱹᱥᱛᱤ ᱠᱟᱭᱛᱮ ᱥᱟᱠ ᱥᱚᱵᱽᱡᱤ ᱥᱟᱠᱥᱚᱵᱽᱡᱤ ᱡᱚᱢ ᱡᱟᱦᱟᱸ ᱞᱮᱠᱟ ᱵᱚᱱ ᱡᱚᱢᱟ ᱚᱱ ᱚᱱᱟ ᱦᱤᱥᱟᱹᱵᱽ ᱛᱮᱜᱮ ᱟᱵᱚ ᱦᱚᱸ ᱡᱤᱞ ᱦᱟᱹᱠᱩ ᱦᱚᱸ ᱡᱚᱢ ᱫᱚᱨᱠᱟᱨ ᱠᱟᱱᱟ ᱪᱮᱫᱟᱜ ᱡᱮ ᱯᱨᱳᱚᱴᱤᱱ ᱪᱷᱟᱲᱟ ᱦᱚᱲᱢᱚ ᱫᱚ ᱢᱟᱱᱮ ᱫᱟᱲᱤ ᱫᱚ ᱵᱟᱭ ᱮᱢᱟ ᱵᱚᱱᱟ ᱚᱱᱟ ᱠᱷᱟᱹᱛᱤᱨ ᱛᱮ ᱯᱨᱚᱴᱤᱱ ᱫᱚ ᱫᱚᱨᱠᱟᱨ ᱠᱟᱱ ᱜᱮᱭᱟ ᱦᱳᱭᱥᱮ ᱛᱚ ᱯᱨᱳᱚᱴᱤᱱ ᱫᱚ ᱮᱠᱢᱟᱛᱨᱚ ᱠᱤ ᱥᱟᱵ ᱠᱟᱜ ᱢᱮ ᱥᱟᱠ ᱥᱚᱵᱽᱡᱤ ᱠᱚᱨᱮ ᱫᱚ ᱮᱸ ᱚᱱᱠᱟ ᱯᱟᱞᱚᱝ ᱥᱟᱠ ᱠᱚᱨᱮ ᱯᱨᱚᱴᱤᱱ ᱠᱩ ᱢᱮᱱᱟᱜᱼᱟ ᱢᱮᱱᱠᱷᱟᱱ ᱱᱚᱣᱟ ᱤᱭᱟᱹᱣ ᱠᱚᱨᱮ ᱥᱟᱵ ᱠᱟᱜ ᱢᱮ, ᱡᱤᱞ, ᱦᱟᱹᱠᱩ, ᱚᱸᱻ ᱡᱤᱞ, ᱦᱟᱹᱠᱩ, ᱯᱚᱱᱤᱨ, ᱥᱳᱭᱟᱵᱤᱱ ᱱᱚᱜᱼᱚ ᱱᱚᱣᱟ ᱠᱚᱨᱮᱜᱮ ᱢᱮᱱᱟᱜ ᱠᱟᱫᱟ ᱯᱳᱨᱳᱴᱤᱱ, ᱤᱱᱟᱹ ᱪᱷᱟᱰᱟ ᱠᱟᱛᱮᱜ ᱚᱱᱟ ᱠᱚᱫᱚ ᱫᱤᱱᱟᱹᱢ ᱫᱤᱱ ᱵᱩᱵᱩ ᱡᱚᱢ ᱫᱟᱲᱮᱭᱟᱜᱼᱟ, ᱚᱱᱟᱛᱮ ᱚᱱᱟ ᱵᱟᱫ ᱠᱟᱛᱮᱫ ᱡᱚᱫᱤ ᱟᱵᱚ ᱪᱷᱟᱹᱛᱩ ᱦᱩᱸᱵᱩᱱ ᱡᱚᱢᱟ ᱾ ᱛᱟᱨᱯᱚᱨᱮ ᱱᱚᱜ ᱚᱭ ᱠᱚᱞᱟᱭ ᱞᱚᱦᱚᱫ ᱠᱟᱛᱮᱜ ᱦᱚᱸᱵᱚᱱ ᱡᱚᱢ ᱟ ᱥᱮ ᱠᱚᱸᱰᱷᱟ ᱡᱟᱝ ᱥᱮ ᱚᱱᱠᱟ ᱮ ᱥᱳᱭᱟᱵᱤᱱ ᱨᱮᱱᱟᱜ ᱡᱟᱦᱟᱸ ᱤᱭᱟᱹ ᱢᱮᱱᱫᱚ ᱨᱟᱦᱮᱲ ᱠᱚ ᱞᱟᱭ ᱱᱚᱣᱟ ᱠᱚᱵᱩᱱ ᱡᱚᱢᱟ ᱛᱚ ᱯᱨᱳᱴᱤᱱ ᱨᱮᱭᱟᱜ ᱵᱷᱚᱨᱯᱩᱨ ᱢᱟᱛᱨᱟ ᱟᱵᱚ ᱵᱚᱱ ᱧᱟᱢ ᱫᱟᱲᱮᱭᱟᱜᱼᱟ ᱾ ᱛᱚ ᱪᱮᱫᱟᱜ ᱡᱮ ᱦᱚᱲᱢᱚ ᱨᱮ ᱢᱤᱫᱮᱱ ᱢᱤᱫᱴᱮᱱ ᱠᱟᱹᱢᱤ ᱡᱚᱝ ᱦᱚᱲᱟᱫ ᱫᱚ ᱯᱨᱚᱴᱤᱱ ᱫᱚ ᱟᱹᱰᱤ ᱟᱸᱴ ᱫᱚᱨᱠᱟᱨ ᱜᱮᱭᱟ ᱾ ᱚᱱᱟ ᱠᱷᱟᱹᱛᱤᱨ ᱛᱮ ᱱᱚᱜᱱᱟ ᱠᱚᱛᱮ ᱦᱚᱸᱵᱚᱱ, ᱟᱵᱚᱣᱟᱜ ᱫᱳᱭᱱᱳᱱᱫᱤᱱ ᱡᱤᱵᱚᱱ ᱵᱚᱱ ᱪᱟᱞᱟᱣ ᱫᱟᱲᱮᱭᱟᱜᱼᱟ ᱾ ᱱᱚᱣᱟ ᱵᱟᱨᱮᱛᱮ ᱟᱢ ᱡᱟᱦᱟᱱᱟᱜ ᱡᱩᱫᱤᱢ ᱞᱟᱹᱭ ᱠᱷᱟᱡ?
ᱦᱮᱸ ᱜᱚᱝᱠᱮ ᱚᱱᱮ ᱡᱟᱦᱟᱸ ᱟᱲᱟᱜ ᱥᱟᱠᱟᱢ ᱨᱮᱱᱟᱜ ᱠᱟᱛᱷᱟ ᱠᱚᱵᱮᱱ ᱞᱟᱹᱭ ᱠᱮᱭᱟ ᱾ ᱟᱲᱟᱜ ᱥᱟᱠᱟᱢ ᱫᱚ ᱜᱚᱝᱠᱮ ᱟᱞᱤᱧ ᱫᱚᱞᱤᱧ ᱞᱟᱹᱭᱟ ᱡᱩᱫᱤ ᱱᱤᱡᱮ ᱛᱮᱜᱮ ᱢᱟᱱᱮ ᱚᱲᱟᱜ ᱨᱮ ᱡᱟᱦᱟᱸᱭ ᱠᱚᱣᱟᱜ ᱠᱷᱮᱛ ᱵᱟᱹᱫᱽ ᱠᱚ ᱢᱮᱱᱟᱜ ᱟᱠᱟᱫᱟ, ᱢᱟᱱᱮ ᱱᱤᱡᱮ ᱛᱮᱜᱮ ᱡᱩᱫᱤᱢ ᱪᱟᱥ ᱠᱮᱫᱟ ᱢᱟᱱᱮ ᱱᱤᱡᱮ ᱛᱮᱢ ᱪᱟᱥ ᱠᱷᱟ ᱫᱚ ᱾ ᱟᱢ ᱱᱤᱡᱮ ᱞᱮᱠᱟᱢ ᱪᱟᱥ ᱟ ᱢᱟᱱᱮ ᱩᱱᱟᱹᱜ ᱢᱟᱱᱮ ᱡᱟᱦᱟᱸ ᱨᱟᱥᱟᱭᱱᱤᱠ ᱥᱟᱨ ᱠᱚ ᱚᱱᱟ ᱠᱚ ᱵᱟᱵᱚᱱ ᱵᱮᱣᱦᱟᱨᱟ ᱥᱮ, ᱜᱩᱨᱤᱡ ᱠᱚᱜᱮ